ᱡᱚᱦᱟᱨ ᱜᱮ ᱾ᱱᱟᱯᱟᱭ ᱵᱟᱲᱟᱭ ᱜᱮᱭᱟᱯᱮ?
ᱦᱳᱭ ᱱᱟᱯᱟᱭ ᱵᱟᱲᱟ ᱜᱮ ᱟᱯᱮ ᱜᱮ ᱪᱮᱫ ᱞᱮᱠᱟ?
ᱦᱚᱭ ᱟᱞᱮ ᱦᱚᱸ ᱱᱤᱛᱚᱜ ᱫᱚ ᱡᱷᱚᱛᱚ ᱜᱮ ᱱᱟᱯᱟᱭ ᱵᱟᱲᱟ ᱜᱮ
ᱟᱪᱪᱷᱟ ᱟᱪᱪᱷᱟ ᱦᱳᱭ ᱱᱟᱯᱟᱭ ᱛᱟᱦᱮᱱ ᱠᱷᱟᱱ ᱜᱮ ᱱᱟᱯᱟᱭ ᱟᱨ ᱪᱮᱫ
ᱦᱳᱭ, ᱟᱨ ᱪᱮᱫ ᱞᱮᱠᱟ ᱛᱚᱵᱮ ᱟᱯᱮ ᱥᱮᱱ ᱫᱟᱜ ᱡᱟᱹᱲᱤ ᱠᱚ
ᱫᱟᱜ ᱡᱟᱹᱲᱤ ᱫᱚ ᱦᱟᱸᱜ ᱱᱚᱜᱼᱚᱭ ᱦᱚᱞᱟ ᱢᱟᱫᱷᱮᱨ ᱠᱷᱚᱱᱟᱜ ᱫᱟᱜ ᱡᱟᱹᱲᱤ ᱡᱟᱹᱥᱛᱤ ᱦᱩᱭᱩᱜ ᱠᱟᱱᱟ᱾ ᱛᱚ ᱚᱱᱠᱟ ᱦᱟᱸᱜ ᱪᱟᱥ-ᱵᱟᱥ ᱠᱟᱹᱢᱤ ᱠᱚᱫᱚ ᱵᱟᱭ ᱦᱩᱭ ᱦᱟᱛᱟᱲ ᱟᱠᱟᱱᱟ ᱢᱟᱲᱟᱝ ᱫᱚ ᱦᱟᱸᱜ ᱱᱚᱜᱚᱭ ᱟᱫᱚ ᱱᱤᱛᱚᱜ ᱪᱟᱥᱵᱟᱥ ᱠᱟᱹᱢᱤ ᱠᱚᱜᱮ ᱦᱟᱸᱜ ᱫᱷᱩᱨᱟᱹᱣ ᱵᱟᱲᱟ ᱦᱩᱭ ᱟᱠᱟᱱᱟ ᱟᱨ ᱪᱮᱫ
ᱦᱳᱭ ᱟᱞᱮ ᱦᱚᱸ ᱚᱱᱠᱟᱜᱮ ᱱᱤᱛᱚᱜ ᱫᱚ ᱱᱚᱜᱼᱚᱭ ᱟᱹᱰᱤ ᱜᱟᱱ ᱜᱮ ᱫᱟᱜ ᱮ ᱡᱟᱹᱲᱤᱣᱟᱞᱮ ᱠᱟᱱ ᱛᱮᱱᱦᱟᱜ ᱠᱷᱮᱛ ᱠᱚᱫᱚ ᱯᱷᱮᱰ ᱵᱟᱝ ᱦᱩᱭ ᱠᱟᱱᱟ ᱠᱟᱨᱚᱱ ᱢᱟᱱᱮ ᱩᱱᱟᱹᱜ ᱰᱷᱮᱨ ᱫᱟᱜ ᱮ ᱡᱟᱹᱲᱤᱣ ᱠᱟᱼᱟ ᱡᱮ ᱠᱷᱮᱛ ᱠᱚ ᱱᱟᱦᱜ ᱯᱩᱨᱟᱹ ᱴᱟᱹᱯᱩ ᱪᱟᱵᱟ ᱟᱠᱟᱱᱟ ᱦᱳᱭᱥᱮ ᱟᱫᱚ ᱱᱟᱱᱟᱜ ᱟᱯᱷᱟᱹᱨ ᱛᱩᱜ ᱠᱚᱦᱚᱸ ᱵᱟᱭ ᱜᱟᱱᱚᱜ ᱠᱟᱱᱟ ᱥᱮ ᱥᱤᱭᱳᱜ ᱦᱚᱸ ᱩᱱᱟᱹᱜ ᱰᱷᱮᱨ ᱫᱟᱜ ᱨᱮᱫᱚ ᱱᱟᱦᱟᱜ ᱵᱟᱭ ᱜᱟᱱᱚᱜ ᱠᱟᱱᱟ᱾
ᱦᱳᱭ
ᱟᱨ ᱵᱟᱨᱯᱮ ᱫᱤᱱ ᱠᱷᱚᱱ ᱫᱚ ᱟᱹᱰᱤ ᱜᱟᱱ ᱜᱮ ᱢᱟᱱᱮ ᱧᱤᱫᱟᱹ ᱦᱚᱸᱭ ᱫᱟᱜᱮᱼᱟ ᱟᱨ ᱫᱤᱱ ᱨᱮᱦᱚᱸᱭ ᱫᱟᱜᱮᱼᱟ᱾ ᱛᱚ ᱟᱹᱰᱤ ᱜᱟᱱ ᱜᱮ ᱫᱟᱜ ᱮᱜ ᱠᱟᱱᱛᱮ ᱱᱤᱛᱚᱜ ᱫᱚ ᱱᱟᱦᱟᱜ ᱞᱮ ᱡᱤᱨᱟᱹᱣ ᱦᱟᱛᱟᱲ ᱠᱟᱱᱟ ᱠᱟᱹᱴᱤᱡ ᱚᱱᱟᱞᱮ ᱟᱸᱡᱮᱫ ᱧᱚᱜ ᱦᱚᱪᱚᱣᱟᱜ ᱠᱟᱱᱟ ᱤᱱᱟᱹ ᱯᱚᱨᱮᱜ ᱜᱮ ᱱᱟᱦᱟᱜ
ᱟᱪᱪᱷᱟ ᱟᱪᱪᱷᱟ
ᱦᱳᱭ
ᱛᱟᱦᱚᱞᱮ ᱟᱯᱮᱥᱮᱱ ᱫᱚ ᱦᱳᱭ ᱞᱟᱹᱭᱵᱤᱱ
ᱦᱳᱭ ᱞᱟᱹᱭ ᱵᱤᱱ ᱟᱪᱪᱷᱟ ᱟᱹᱵᱤᱱ ᱞᱟᱹᱭ ᱞᱟᱹᱭ ᱵᱤᱱ᱾
ᱟᱪᱪᱷᱟ ᱢᱮᱱᱟᱞᱤᱧ ᱟᱯᱮᱥᱱ ᱫᱚ ᱱᱚᱝᱠᱟ ᱫᱟᱜ ᱡᱟᱹᱲᱤ ᱵᱷᱚᱨᱥᱟ ᱜᱮ ᱥᱮ ᱟᱨᱚ ᱚᱱᱠᱟ ᱫᱟᱜ ᱡᱟᱹᱲᱤ ᱵᱟᱝ ᱦᱩᱭ ᱞᱮᱱᱠᱷᱟᱱ ᱪᱟᱥᱼᱵᱟᱥ ᱠᱟᱹᱢᱤ ᱫᱚ ᱦᱩᱭᱩᱜ ᱜᱮᱭᱟ ᱪᱮᱫ
ᱵᱟᱝᱜᱮ ᱟᱞ ᱥᱮᱱ ᱫᱚ ᱱᱟᱦᱟᱜ ᱫᱟᱜ ᱡᱟᱹᱲᱤ ᱵᱷᱚᱨᱥᱟ ᱜᱮ ᱦᱳᱭ ᱥᱮ ᱚᱱᱠᱟ ᱡᱟᱦᱟᱱᱟᱜ ᱫᱚ ᱵᱮᱵᱚᱥᱛᱟ ᱵᱟᱝ ᱢᱮᱱᱟᱜᱼᱟ ᱡᱮ ᱥᱮᱨᱢᱟ ᱫᱟᱜ ᱡᱩᱫᱤ ᱵᱟᱭ ᱡᱟᱹᱲᱤᱭᱤᱭᱟ ᱮᱱᱠᱷᱟᱱ ᱫᱚ ᱱᱟᱦᱟᱜ ᱪᱟᱥᱵᱟᱥ ᱠᱚᱫᱚ ᱵᱟᱭ ᱦᱩᱭᱩᱜᱼᱟ ᱦᱳᱭᱥᱮ ᱚᱱᱠᱟ ᱵᱟᱸᱫ ᱥᱮ ᱚᱱᱠᱟ ᱠᱩᱧ ᱟᱨ ᱚᱱᱠᱟ ᱥᱟᱵᱢ ᱢᱟᱨᱥᱟᱞ ᱠᱚᱦᱚᱸ ᱵᱟᱝ ᱢᱮᱱᱟᱜᱼᱟ ᱟᱞᱮ ᱥᱮᱫ ᱫᱚ᱾ ᱞᱟᱹᱭ ᱟᱹᱞᱤᱧ ᱜᱮ ᱟᱞᱮᱼᱼ ᱥᱮᱱ ᱫᱚ ᱱᱚᱣᱟ ᱴᱚᱴᱷᱟ ᱨᱮᱫᱚ ᱚᱱᱠᱟ ᱫᱟᱜ ᱡᱟᱹᱲᱤ ᱵᱮᱜᱚᱨ ᱛᱮᱫᱚ ᱪᱟᱥ ᱫᱚ ᱵᱟᱝ ᱦ ᱦᱩᱭᱩᱜᱼᱟ ᱦᱳᱭᱥᱮ᱾ ᱟᱨ ᱡᱩᱫᱤ ᱱᱚᱣᱟ ᱵᱚᱨᱥᱟ ᱪᱟᱥ ᱦᱚᱸ ᱡᱩᱫᱤ ᱫᱟᱜ ᱡᱟᱹᱲᱤ ᱡᱩᱫᱤ ᱠᱚᱢ ᱢᱟᱪᱷᱟ ᱠᱮᱜᱼᱟ ᱱᱚᱜᱼᱚᱭ ᱮᱱᱟᱹᱜ ᱫᱤᱱ ᱠᱷᱚᱱ ᱮᱱᱛᱮᱜ ᱢᱟᱱᱮ ᱫᱟᱜ ᱡᱟᱹᱲᱤ ᱵᱟᱝᱛᱮ ᱟᱞᱮ ᱱᱟᱦᱟᱜ ᱵᱟᱝᱞᱮ ᱢᱟᱲᱟᱝ ᱥᱮᱱ ᱵᱟᱝᱞᱮ ᱪᱟᱥ ᱟᱠᱟᱫ ᱛᱟᱦᱮᱸᱱ ᱢᱟᱱᱮ ᱠᱟᱨᱚᱱ ᱫᱟᱜ ᱜᱮᱞᱮ ᱛᱟᱺᱜᱤᱭᱟ ᱟᱠᱟᱫ ᱛᱟᱦᱮᱸᱱ ᱦᱳᱭᱥᱮ ᱟᱫᱚ ᱱᱚᱜ ᱚᱭ ᱵᱟᱨ ᱯᱮ ᱫᱤᱱ ᱠᱷᱚᱱ ᱫᱚ ᱟᱹᱰᱤ ᱜᱟᱱ ᱜᱮ ᱫᱟᱜ ᱮ ᱠᱟᱱ ᱛᱮᱱᱦᱟᱜ ᱟᱨᱦᱚᱸ ᱡᱤᱨᱟᱹᱣ ᱦᱟᱛᱟᱲ ᱦᱩᱭ ᱟᱠᱟᱱᱟ ᱠᱟᱨᱚᱱ ᱪᱟᱥ ᱠᱚ ᱵᱟᱝ ᱡᱩᱛᱩᱜ ᱠᱟᱱᱟ ᱥᱮ ᱚᱱᱟ ᱞᱟᱹᱜᱤᱫ ᱛᱮ
ᱟᱪᱪᱷᱟ ᱟᱪᱪᱷᱟ ᱦᱳᱭ ᱟᱞᱮ ᱥᱮᱱ ᱦᱚᱸ ᱟᱵᱤᱱ ᱵᱤᱱ ᱢᱮᱱ ᱠᱮᱫ ᱞᱮᱠᱟ ᱚᱱᱠᱟᱜᱮ ᱥᱮᱨᱢᱟ ᱫᱟᱜ ᱡᱟᱹᱲᱤ ᱪᱮᱛᱟᱱ ᱜᱮ ᱵᱷᱚᱨᱥᱟ ᱟᱞᱮ ᱦᱚᱸ᱾ ᱥᱮ ᱟᱞᱮ ᱥᱮᱱ ᱦᱚᱸ ᱚᱱᱠᱟᱱᱟᱜ ᱥᱟᱢᱵ ᱢᱟᱨᱥᱟᱞ ᱥᱮ ᱜᱟᱰᱟᱼᱢᱩᱰᱩ ᱠᱚ ᱰᱮᱢ ᱠᱚ ᱱᱚᱣᱟ ᱠᱚᱫᱚ, ᱵᱟᱱ ᱵᱟᱹᱱᱩᱜ ᱟᱠᱟᱫᱟ ᱟᱨ ᱪᱮᱫ ᱛᱚ ᱚᱱᱟᱛᱮ ᱟᱞᱮ ᱥᱮᱱ ᱦᱚᱸ ᱥᱮᱨᱢᱟ ᱫᱟᱜ ᱡᱟᱹᱲᱤ ᱵᱷᱚᱨᱥᱟ ᱜᱮ ᱪᱟᱥᱵᱟᱥ ᱦᱩᱭᱩᱜ ᱛᱟᱞᱮᱭᱟ, ᱟᱨ ᱪᱮᱫ
ᱦᱳᱭ ᱟᱜ ᱟᱞᱮ ᱥᱮᱫ ᱫᱚ ᱱᱟᱦᱟᱜ ᱢᱟᱱᱮ ᱪᱮᱫ ᱞᱤᱧ ᱞᱟᱹᱭᱟ ᱴᱟᱺᱰᱤ ᱢᱟᱱᱮ ᱡᱮᱢᱚᱱ ᱴᱟᱺᱰᱤ ᱦᱚᱸ ᱴᱟᱺᱰᱤ ᱢᱮᱱᱟᱜᱼᱟ ᱥᱮ ᱢᱟᱱᱮ ᱚᱱᱠᱟ ᱫᱟᱜ ᱨᱮᱱᱟᱜ ᱚᱱᱠᱟ ᱥᱩᱵᱤᱥᱛᱟ ᱵᱟᱝ ᱢᱮᱱᱟᱜᱼᱟ, ᱦᱳᱭ ᱥᱮ ᱡᱮ ᱠᱮᱱᱮᱞ ᱠᱚ ᱛᱟᱦᱮᱱᱟ ᱡᱩᱫᱤ ᱫᱟᱜ ᱵᱟᱭ ᱡᱟᱹᱲᱤ ᱞᱮᱠᱷᱟᱱ ᱚᱱᱟ ᱠᱚᱨᱮ ᱠᱷᱚᱱ ᱥᱤᱭᱟᱹᱛ ᱦᱩᱭᱩᱜᱼᱟ᱾ ᱚᱱᱠᱟ ᱵᱟᱝ ᱦᱩᱭᱩᱜ ᱛᱟᱦᱮᱸᱱᱟ ᱟᱞᱮᱥᱮᱫ ᱠᱟᱨᱚᱱ ᱢᱟᱱᱮ ᱢᱤᱫᱴᱮᱱ ᱪᱟᱥ ᱦᱮᱸᱥᱮ ᱡᱩᱫᱤ ᱱᱚᱣᱟ ᱦᱩᱲᱩ ᱪᱟᱥ ᱵᱚᱱ ᱞᱟᱹᱭᱟ ᱛᱚ ᱱᱚᱣᱟ ᱠᱚᱫᱚ ᱱᱟᱦᱟᱜ ᱜᱟᱹᱰᱭᱟᱹ ᱫᱟᱜ ᱠᱮᱱᱮᱞ ᱫᱟᱜ ᱠᱚᱫᱚ ᱚᱱᱠᱟ ᱫᱚ ᱱᱟᱦᱟᱜ ᱪᱟᱥ ᱛᱳ ᱦᱩᱭᱩᱜ ᱜᱮᱭᱟ ᱢᱮᱱᱠᱷᱟᱱ ᱚᱱᱠᱟ ᱦᱳᱲᱳ ᱠᱚ ᱵᱟᱝ ᱦᱳᱭᱳᱜ ᱛᱟᱵᱚᱱ ᱛᱟᱦᱮᱱ ᱠᱟᱨᱚᱱ ᱫᱚ ᱦᱳᱭᱳᱜ ᱠᱟᱱᱟ ᱡᱟᱦᱟᱸ ᱥᱮᱨᱢᱟ ᱡᱟᱹᱲᱤ ᱫᱟᱜ ᱫᱟᱜ ᱮ ᱡᱟᱹᱲᱤ ᱛᱟᱦᱮᱱᱟ ᱚᱱᱟ ᱫᱚ ᱱᱟᱦᱟᱜ ᱥᱚᱢᱚᱭ ᱨᱮ ᱡᱟᱹᱲᱤ ᱛᱟᱦᱮᱱ ᱥᱮ ᱥᱳᱢᱚᱭ ᱨᱮ ᱵᱟᱭ ᱡᱟᱹᱲᱤ ᱨᱮᱦᱚᱸ ᱢᱟᱱᱮ ᱚᱱᱟ ᱫᱚ ᱚᱛ ᱵᱷᱤᱛ ᱵᱷᱤᱛᱨᱤ ᱦᱟᱹᱵᱤᱡ ᱮ ᱞᱚᱦᱚᱫ ᱤᱫᱤ ᱛᱟᱦᱮᱱ ᱟᱨ ᱟᱵᱚ ᱡᱟᱦᱟᱸ ᱢᱮᱥᱤᱱ ᱠᱚᱛᱮ ᱵᱚᱱ ᱥᱤᱭᱮᱫ ᱛᱟᱦᱮᱱ ᱚᱱᱟ ᱫᱚᱵᱚᱱ ᱧᱮᱞ ᱠᱮᱫᱼᱟ ᱠᱤ ᱠᱷᱮᱛ ᱨᱮ ᱯᱮᱨᱮᱡ ᱮᱱᱟ ᱛᱚ ᱞᱟᱹᱭᱟᱵᱚᱱ ᱠᱤ ᱦᱮᱸ ᱞᱚᱦᱚᱜ ᱤᱫᱤᱜ ᱠᱟᱱᱟ ᱛᱚ ᱮᱱᱠᱷᱟᱱ ᱥᱤᱭᱟᱹᱛᱚᱜ ᱠᱟᱱ ᱜᱮᱭᱟ ᱦᱳᱭ ᱥᱮ, ᱟᱫᱚ ᱵᱚᱨᱥᱟ ᱪᱟᱥ ᱟᱨ ᱢᱮᱥᱤᱱ ᱛᱮ ᱪᱟᱥ ᱫᱚ ᱮᱱᱛᱮᱫ ᱦᱟᱜ ᱵᱟᱝ ᱡᱩᱨᱤᱜ ᱠᱟᱱᱟ, ᱟᱫᱚ ᱚᱱᱟ ᱠᱷᱟᱹᱛᱤᱨ ᱟᱞᱮ ᱚᱱᱠᱟ ᱪᱮᱥᱴᱟ ᱵᱟᱲᱟ ᱦᱩᱭ ᱞᱮᱱ ᱜᱮᱭᱟ, ᱚᱱᱠᱟ ᱢᱤᱫ ᱵᱚᱪᱷᱚᱨ ᱟᱹᱰᱤ ᱜᱟᱱ ᱜᱮ ᱟᱠᱟᱞ ᱞᱮᱜᱼᱟ᱾
ᱟᱪᱪᱷᱟ
ᱟᱫᱚ ᱚᱱᱠᱟ ᱢᱮᱥᱤᱱ ᱠᱚᱛᱮᱞᱮ ᱥᱤᱭᱮᱛ ᱞᱮᱫ ᱜᱮᱭᱟ ᱢᱮᱱᱠᱷᱟᱱ ᱱᱟᱜ ᱚᱱᱠᱟ ᱪᱮᱫ ᱞᱮᱠᱟ ᱥᱮᱨᱢᱟ ᱡᱟᱹᱲᱤ ᱛᱮᱵᱚᱱ ᱪᱟᱥᱚᱜ ᱛᱟᱦᱮᱱ ᱚᱱᱠᱟ ᱫᱚ ᱵᱟᱭ ᱦᱩᱭ ᱞᱮᱱᱟ᱾
ᱦᱳᱭ ᱦᱳᱭ ᱦᱳᱭ ᱟᱨ ᱛᱟᱦᱚᱞᱮ ᱟᱯᱮ ᱥᱮᱱ ᱫᱚ ᱪᱮᱫ ᱞᱮᱠᱟ ᱱᱚᱝᱠᱟ ᱥᱮᱨᱢᱟ ᱨᱮ ᱛᱟᱦᱚᱞᱮ ᱢᱤᱫ ᱫᱷᱟᱣ ᱜᱮ ᱪᱟᱥᱵᱟᱥ ᱫᱚ ᱦᱩᱭᱩᱜᱼᱟ ᱡᱟᱹᱱᱤᱡ
ᱦᱳᱭ ᱥᱮᱨᱢᱟ ᱨᱮ ᱢᱤᱫ ᱫᱷᱟᱣ ᱜᱮ ᱦᱩᱭᱩᱜ ᱛᱟᱦᱮᱱ ᱠᱟᱨᱚᱱ ᱚᱱᱮᱞᱤᱧ ᱞᱟᱹᱭ ᱠᱮᱫ ᱞᱮᱠᱟ ᱢᱟᱱᱮ ᱡᱩᱫᱤ ᱡᱟᱦᱟᱸ ᱥᱮᱱ ᱚᱱᱠᱟ ᱫᱟᱜ ᱠᱚᱨᱮᱱᱟᱜ ᱵᱮᱵᱚᱥᱛᱟ ᱢᱮᱱᱟᱜᱼᱟ ᱥᱮ ᱚᱱᱠᱟ ᱠᱷᱮᱛ ᱠᱚᱦᱚᱸ ᱡᱚᱨᱠᱟ ᱢᱟᱪᱷᱟ ᱢᱮᱱᱟᱜᱼᱟ ᱛᱚ ᱚᱸᱰᱮ ᱫᱚ ᱱᱤᱨᱚᱱ ᱪᱟᱥ ᱦᱚᱸᱵᱮᱱ ᱫᱟᱲᱮᱭᱟᱜᱼᱟ ᱦᱳᱭᱥᱮ
ᱦᱳᱭ ᱦᱳᱭ ᱦᱳᱭ
ᱟᱨ ᱱᱚᱝᱠᱟ ᱡᱩᱫᱤ ᱟᱵᱚ ᱫᱚ ᱥᱮᱨᱢᱟ ᱡᱟᱹᱲᱤ ᱵᱚᱨᱥᱟ ᱫᱟᱜ ᱪᱟᱥ ᱵᱟᱭ ᱦᱩᱭᱩᱜᱼᱟ ᱟᱨ ᱚᱱᱟ ᱨᱮᱫᱚ ᱱᱤᱨᱚᱱ ᱪᱟᱥ ᱦᱳᱭᱳᱜ ᱫᱚ ᱢᱩᱥᱠᱤᱞ ᱜᱮᱭᱟ᱾
ᱦᱳᱭ ᱦᱳᱭ
ᱟᱫᱚ ᱚᱱᱟ ᱞᱮᱠᱟᱛᱮ ᱢᱟᱱᱮ ᱟᱞᱮ ᱫᱚ ᱱᱤᱨᱚᱱ ᱪᱟᱥ ᱫᱚ ᱵᱟᱝᱞᱮ ᱪᱟᱥᱚᱜᱼᱟ, ᱦᱮᱸ ᱢᱮᱱᱠᱷᱟᱱ ᱢᱟᱱᱮ ᱩᱛᱩ ᱛᱮᱭᱟᱜ ᱠᱚᱫᱚᱞᱮ ᱪᱟᱥ ᱠᱮᱭᱟ ᱡᱮᱢᱚᱱ ᱚᱲᱟᱜ ᱨᱮ ᱡᱚᱢ ᱥᱩᱢᱩᱝ ᱠᱚ ᱦᱳᱭ ᱥᱮ
ᱟᱪᱪᱷᱟ ᱟᱪᱪᱷᱟ ᱟᱪᱪᱷᱟ ᱦᱳᱭ ᱟᱞᱮ ᱥᱮᱱ ᱦᱚᱸ ᱚᱱᱠᱟ ᱜᱮ᱾ ᱚᱲᱟᱜ ᱠᱚᱨᱮ ᱡᱚᱢ ᱵᱟᱲᱟ ᱞᱮᱠᱟ ᱡᱟᱦᱟᱸ ᱥᱚᱵᱡᱤ ᱠᱚ ᱢᱮᱱᱟᱜᱼᱟ ᱚᱱᱟ ᱥᱚᱵᱡᱤ ᱠᱚᱫᱚ ᱵᱟᱲᱜᱮ ᱠᱚᱨᱮ ᱜᱮ ᱚᱲᱟᱜ ᱡᱚᱢ ᱞᱮᱠᱟ ᱪᱟᱥᱵᱟᱥ ᱦᱩᱭᱩᱜᱼᱟ ᱟᱨ ᱫᱩᱞ ᱫᱟᱜ ᱛᱮᱜᱮ, ᱟᱨ ᱚᱱᱠᱟ ᱯᱩᱠᱷᱨᱤ ᱠᱚ ᱢᱮᱱᱟᱜ ᱠᱟᱜ-ᱟ ᱚᱱᱟ ᱯᱩᱠᱷᱨᱤ ᱠᱷᱚᱱᱟᱜ ᱜᱮ᱾ ᱢᱮᱥᱤᱱ ᱠᱚᱛᱮ ᱫᱟᱜ ᱠᱚ ᱨᱟᱠᱟᱵ ᱵᱟᱲᱟ ᱠᱟᱛᱮᱫ ᱚᱱᱟ ᱫᱩᱞ ᱫᱟᱜ ᱛᱮᱜᱮ᱾ ᱚᱲᱟᱜ ᱠᱚᱨᱮ ᱡᱚᱢ ᱵᱟᱲᱟ ᱞᱮᱠᱟ ᱪᱟᱥᱵᱟᱥ ᱦᱩᱭᱩᱜᱼᱟ ᱟᱨ ᱪᱮᱫ
ᱦᱚᱭ ᱢᱟᱱᱮ ᱛᱤᱱᱟᱹᱜ ᱵᱚᱱ ᱠᱤᱨᱤᱧᱮᱜᱼᱟ ᱥᱮ ᱩᱛᱩ ᱛᱮᱭᱟᱜ ᱠᱚ ᱚᱱᱟ ᱠᱷᱚᱱ ᱵᱮᱥ ᱫᱚ ᱡᱩᱫᱤ ᱵᱟᱨᱭᱟ ᱜᱟᱱ ᱫᱟᱨᱮ ᱠᱚᱵᱚᱱ ᱨᱚᱦᱚᱭ ᱠᱟᱜᱼᱟ᱾ ᱩᱛᱩ ᱫᱟᱨᱮ ᱠᱚ ᱛᱚ ᱱᱟᱦᱟᱜ ᱚᱲᱟᱜ ᱨᱮ ᱡᱚᱢ ᱥᱩᱢᱩᱝ ᱥᱮᱞᱤᱧ ᱞᱟᱹᱭᱟ ᱢᱟᱱᱮ ᱛᱷᱚᱲᱟ ᱥᱚᱨᱯᱷᱟ ᱧᱚᱜᱚᱜᱼᱟ ᱩᱛᱩ ᱠᱚ ᱦᱳᱭᱥᱮ᱾
ᱦᱚᱭ ᱦᱚᱭ ᱦᱚᱭ ᱟᱨ ᱟᱹᱵᱤᱱ ᱵᱤᱱ ᱧᱮᱞ ᱞᱮᱠᱷᱟᱱ ᱦᱚᱭ ᱟᱹᱵᱤᱱ ᱵᱤᱱ ᱧᱮᱞ ᱞᱮᱠᱷᱟᱱ ᱵᱟᱡᱟᱨ ᱠᱚᱨᱮᱫ ᱫᱚ ᱪᱮᱫ ᱞᱮᱠᱟ ᱡᱟᱦᱟᱸ ᱥᱚᱵᱽᱡᱤ ᱠᱚᱠᱚ ᱟᱠᱷᱨᱤᱧ ᱮᱫ ᱫᱚ ᱫᱤᱠᱩ ᱪᱷᱟᱛᱤᱠ ᱠᱚ ᱚᱱᱟ ᱠᱚᱫᱚ ᱦᱟᱸᱜ ᱟᱵᱮᱱ ᱡᱟᱹᱥᱛᱤ ᱧᱮᱞ ᱵᱮᱱ ᱥᱟᱨ ᱠᱚ ᱥᱮ ᱦᱟᱱᱟ ᱱᱟᱣᱟ ᱚᱱᱠᱟᱱᱟᱜ ᱡᱟᱦᱟᱸ ᱠᱤᱴᱱᱟᱥᱚᱠ ᱠᱚ ᱡᱳᱵᱚ ᱥᱟᱨ ᱠᱚ ᱚᱱᱟ ᱠᱚᱠᱚ ᱢᱮᱥᱟᱣᱟᱜ ᱠᱟᱱᱟ ᱟᱨ ᱚᱱᱟ ᱠᱚ ᱢᱮᱥᱟ ᱠᱷᱟᱹᱛᱤᱨ ᱛᱮ ᱚᱱᱟ ᱠᱚ ᱡᱚᱢ ᱠᱟᱛᱮ ᱟᱵᱚᱣᱟᱜ ᱦᱚᱲᱢᱚ ᱯᱚᱠᱠᱷᱮ ᱫᱚ ᱠᱷᱚᱛᱤᱠᱚᱨ ᱦᱩᱭᱩᱜ ᱠᱟᱱ ᱛᱟᱵᱚᱱᱟ ᱥᱮ ᱫᱩᱨᱵᱚᱞᱚᱜ ᱠᱟᱱᱟ ᱵᱚ ᱨᱚᱜᱽ ᱟᱡᱟᱨ ᱠᱚ ᱦᱩᱭᱩᱜ ᱠᱟᱱ ᱛᱟᱵᱚᱱᱟ ᱡᱟᱹᱥᱛᱤ
ᱦᱳᱭ ᱱᱤᱛᱚᱜ ᱢᱟ ᱢᱟᱱᱮ ᱚᱠᱚᱭ ᱦᱚᱸ ᱜᱩᱨᱤᱡ ᱞᱟᱜᱟᱣ ᱢᱚᱛᱚ ᱛᱮ ᱵᱟᱝᱠᱚ ᱪᱟᱥ ᱮᱜᱼᱟ ᱠᱟᱨᱚᱱ ᱦᱩᱭᱩᱜ ᱠᱟᱱᱟ ᱡᱚᱛᱚ ᱦᱚᱲ ᱜᱮᱵᱚᱱ ᱞᱟᱞᱚᱪ ᱪᱟᱞᱟᱜ ᱠᱟᱱᱟ ᱦᱳᱭᱥᱮ ᱠᱤ ᱡᱟᱣ ᱩᱰᱤᱡ ᱵᱚᱱ ᱞᱟᱜᱟᱣ ᱢᱟ ᱟᱨ ᱚᱱᱟᱨᱮ ᱟᱵᱚ ᱛᱷᱚᱲᱟ ᱰᱷᱤᱨ ᱧᱚᱜ ᱵᱚᱱ ᱧᱟᱢ ᱢᱟ ᱾ ᱚᱱᱟ ᱦᱚᱸ ᱠᱟᱱᱟ ᱢᱤᱫᱴᱟᱝ ᱟᱨ ᱩᱱᱠᱩᱣᱟᱜ ᱢᱤᱫᱴᱟᱝ ᱾ ᱱᱚᱣᱟ ᱦᱚᱸ ᱠᱟᱱᱟ ᱡᱮ ᱩᱱᱤ ᱫᱚ ᱦᱟᱸᱜ ᱡᱚᱢ ᱞᱟᱹᱜᱤᱫ ᱟᱡ ᱚᱲᱟᱜ ᱨᱮ ᱞᱟᱹᱜᱤᱫ ᱫᱚ ᱵᱟᱝᱜᱮ ᱩᱱᱤ ᱫᱚ ᱱᱟᱦᱟᱜ ᱵᱤᱡᱱᱮᱥ ᱞᱟᱹᱜᱤᱫ ᱮ ᱚᱱᱟ ᱫᱚᱭ ᱪᱟᱥᱚᱜ ᱠᱟᱱᱟ ᱦᱳᱭ ᱥᱮ ᱾ ᱢᱟᱱᱮ ᱠᱤᱨᱤᱧ ᱟᱠᱷᱨᱤᱧ ᱞᱟᱹᱜᱤᱫ ᱯᱚᱭᱥᱟ ᱞᱟᱹᱜᱤᱫ ᱟᱫᱚ ᱠᱟᱨᱚᱱ ᱫᱚ ᱦᱩᱭᱩᱜ ᱠᱟᱱᱟ ᱫᱚ ᱦᱚᱲᱟᱜ ᱚᱥᱩᱵᱤᱫᱟ ᱵᱮᱥᱩᱵᱤᱫᱟ ᱫᱚ ᱵᱟᱭ ᱧᱮᱞᱮᱜᱼᱟ ᱩᱱᱤ ᱫᱚ ᱦᱟᱸᱜ ᱮ ᱧᱮᱞᱮ ᱟᱭᱟᱜ ᱯᱩᱭᱥᱟᱹ ᱟᱨ ᱪᱮᱫ ᱞᱮᱠᱟᱛᱮ ᱱᱟᱦᱟᱜ ᱰᱷᱮᱨ ᱧᱚᱜ ᱠᱚ ᱦᱟᱛᱟᱣ ᱛᱟᱭᱟ ᱢᱮᱱᱛᱮ ᱾ ᱡᱮᱢᱚᱱᱻ ᱱᱤᱛ ᱾ ᱱᱤᱛᱚᱜ ᱫᱚ ᱟᱵᱚ ᱵᱟᱝᱵᱚᱱ ᱦᱩᱫᱤᱥ ᱫᱟᱲᱮᱭᱟᱜᱼᱟ ᱠᱤ ᱚᱱᱟ ᱩᱛᱩ ᱪᱮᱛᱟᱱ ᱨᱮ ᱪᱮᱫ ᱠᱚ ᱞᱟᱜᱟᱣ ᱠᱟᱜᱼᱟ ᱢᱮᱱᱛᱮ ᱦᱟᱹᱨᱭᱟᱹᱲ ᱧᱮᱞᱚᱜ ᱞᱟᱹᱜᱤᱫ ᱥᱮ ᱚᱱᱟ ᱱᱟᱦᱟᱜ ᱢᱟᱱᱮ ᱴᱟᱴᱠᱟ ᱞᱮᱠᱟ ᱧᱮᱞᱚᱜ ᱞᱟᱹᱜᱤᱫ ᱛᱮ ᱟᱭᱢᱟ ᱠᱤᱪᱷᱩ ᱚᱱᱮ ᱵᱮᱱ ᱞᱟᱹᱭ ᱠᱮᱫ ᱞᱮᱠᱟ ᱠᱤᱴᱱᱟᱥᱚᱠ ᱢᱟ ᱦᱮᱸᱜᱮ ᱟᱨ ᱚᱱᱟ ᱥᱟᱶ ᱥᱟᱶᱛᱮ ᱟᱹᱰᱤ ᱜᱟᱱ ᱢᱟᱱᱮ ᱠᱮᱢᱤᱠᱮᱞ ᱡᱤᱱᱤᱥ ᱠᱚ ᱥᱯᱨᱮᱭᱟᱜ ᱠᱟᱱᱟ ᱦᱳᱭᱥᱮ
ᱦᱳᱭ ᱦᱳᱭ ᱦᱳᱭ ᱦᱳᱭ
ᱟᱫᱚ ᱟᱵᱚ ᱱᱟᱦᱟᱜ ᱡᱟᱦᱟᱸᱭ ᱮᱱᱛᱮᱫ ᱵᱟᱡᱟᱨ ᱥᱚᱦᱚᱨ ᱨᱮᱵᱚᱱ ᱛᱟᱦᱮᱱᱟ ᱩᱱᱤ ᱫᱚ ᱱᱟᱦᱟᱜ ᱮᱱᱛᱮ ᱵᱟᱭ ᱠᱤᱨᱤᱧ ᱞᱮᱠᱷᱟᱡ ᱫᱚ ᱚᱠᱟᱨᱮ ᱧᱟᱢᱟ ᱦᱳᱭ ᱥᱮ ᱾
ᱦᱳᱭ
ᱟᱫᱚ ᱚᱱᱮ ᱚᱱᱠᱟ ᱞᱮᱠᱟᱛᱮ ᱟᱵᱚ ᱫᱚ ᱟᱠᱟᱞ ᱤᱭᱟ ᱛᱮ ᱠᱤᱨᱤᱧ ᱦᱩᱭᱟᱵᱚᱱ ᱠᱟᱱᱟ ᱾ ᱟᱨ ᱚᱱᱟ ᱥᱚᱸᱜᱮ ᱛᱮ ᱱᱚᱣᱟ ᱦᱚᱸ ᱠᱟᱱᱟ ᱡᱮ ᱢᱤᱫ ᱵᱟᱨ ᱦᱚᱲ ᱫᱚ ᱛᱷᱚᱲᱟ ᱢᱟᱱᱮ ᱵᱟᱡᱟᱨ ᱥᱚᱦᱚᱨ ᱨᱮ ᱛᱟᱦᱮᱸ ᱠᱟᱛᱮᱜ ᱡᱟᱦᱟᱱᱟᱜ ᱱᱚᱠᱨᱤ ᱪᱟᱹᱠᱨᱤ ᱦᱩᱭᱩᱜ ᱠᱟᱱᱟ ᱟᱫᱚ ᱦᱟᱸᱜ ᱚᱱᱟ ᱚᱲᱟᱜ ᱠᱚᱨᱮ ᱡᱮᱢᱚᱱ ᱡᱟᱦᱱᱟᱜ ᱵᱚᱱ ᱪᱟᱥᱚᱜ ᱛᱟᱦᱮᱱᱟ ᱥᱮ ᱚᱱᱟ ᱠᱚᱫᱚ ᱱᱟᱦᱟᱜ ᱵᱟᱝᱵᱚᱱ ᱡᱚᱢ ᱞᱟᱹᱜᱤᱫᱚᱜ ᱠᱟᱱᱟ ᱢᱟᱱᱮ ᱦᱚᱲ ᱦᱚᱸ ᱛᱷᱚᱲᱟ ᱵᱚᱱ ᱰᱮᱵᱷᱞᱚᱯᱚᱜ ᱠᱟᱱᱟ ᱵᱚᱫᱚᱞᱚᱜ ᱠᱟᱱᱟ ᱵᱚᱱ ᱦᱳᱭᱥᱮ ᱾ ᱛᱷᱚᱲᱟ ᱯᱚᱭᱥᱟ ᱴᱟᱠᱟ ᱛᱷᱚᱲᱟ ᱪᱟᱠᱨᱤ ᱠᱚ ᱵᱚᱱ ᱧᱟᱢ ᱞᱮᱠᱷᱟᱡ ᱾ ᱢᱮᱱᱠᱷᱟᱱ ᱟᱹᱞᱤᱧ ᱫᱚ ᱞᱤᱧ ᱞᱟᱹᱭᱟ ᱾ ᱠᱤ ᱚᱲᱟᱜ ᱨᱮ ᱪᱮᱫ ᱞᱮᱠᱟ ᱵᱚᱱ ᱡᱚᱢ ᱧᱩᱭᱮᱫᱼᱟ ᱟᱨ ᱵᱟᱡᱟᱨ ᱥᱚᱦᱚᱨ ᱨᱮ ᱪᱮᱫ ᱞᱮᱠᱟ ᱠᱚ ᱡᱚᱢ ᱧᱩᱭᱮᱫᱼᱟ ᱢᱟᱱᱮ ᱟᱹᱰᱤᱜᱤ ᱛᱚᱯᱷᱟᱛ ᱜᱮᱭᱟ᱾
ᱟᱵᱚ ᱚᱲᱟᱜ ᱨᱮ ᱛᱤᱱᱟᱹᱜ ᱵᱚᱱ ᱡᱚᱢᱮᱫᱼᱟ ᱚᱱᱟᱜᱤ ᱵᱮᱥ ᱢᱮᱱᱟᱜᱼᱟ ᱟᱵᱚᱣᱟᱜ ᱦᱚᱲᱢᱚ ᱞᱟᱹᱜᱤᱫ ᱟᱨ ᱞᱤᱧ ᱞᱟᱭᱟ ᱟᱵᱚ ᱞᱟᱹᱜᱤᱫ ᱦᱳᱭ ᱥᱮ ᱾
ᱦᱳᱭ ᱾
ᱡᱮᱢᱚᱱ ᱦᱳᱭ ᱞᱟᱹᱭ ᱵᱮᱱ ᱟᱪᱪᱷᱟ ᱟᱵᱮᱱ ᱞᱟᱦᱟ ᱨᱚᱲ ᱞᱮᱵᱮᱱ ᱾
ᱟᱪᱪᱷᱟ ᱟᱯᱮ ᱥᱮᱱ ᱫᱚ ᱱᱚᱜᱼᱚᱭ ᱵᱮᱱ ᱞᱟᱹᱭ ᱠᱮᱫᱟ ᱟᱭᱢᱟ ᱨᱚᱠᱚᱢ ᱠᱟᱛᱷᱟ ᱜᱮ ᱛᱚ ᱮᱱᱠᱷᱟᱱ ᱟᱯᱮ ᱥᱮᱱ ᱚᱱᱠᱟᱱᱟᱜ ᱡᱟᱦᱟᱱᱟᱜ ᱡᱮᱢᱚᱱ ᱥᱮᱨᱣᱟ ᱨᱮ ᱟᱵᱚᱣᱟᱜ ᱥᱟᱱᱛᱟᱲ ᱥᱚᱢᱟᱡᱽ ᱨᱮ ᱟᱭᱢᱟ ᱞᱮᱠᱟᱱ ᱯᱚᱨᱚᱵᱽ ᱯᱟᱱᱤ ᱢᱮᱱᱟᱜ ᱛᱟᱵᱚᱱᱟ ᱛᱚ ᱚᱱᱠᱟᱱ ᱯᱚᱨᱚᱵᱽ ᱠᱚ ᱡᱟᱠ ᱡᱚᱢᱚᱠ ᱥᱟᱺᱦᱤᱡ ᱚᱠᱟ ᱞᱮᱠᱟᱱ ᱯᱚᱨᱚᱵᱽ ᱯᱮ ᱢᱟᱱᱟᱣ ᱵᱟᱛᱟᱣᱟ ᱠᱟᱹᱴᱤᱡ ᱵᱮᱱ ᱞᱟᱹᱭ ᱞᱮᱠᱷᱟᱱ ᱫᱚ ᱱᱟᱯᱟᱭ ᱠᱚᱜᱼᱟ
ᱦᱳᱭ ᱟᱵᱚ ᱥᱚᱢᱟᱡᱽ ᱨᱮᱢᱟ ᱟᱹᱰᱤᱜᱟᱱ ᱯᱚᱨᱚᱵᱽ ᱢᱮᱱᱟᱜᱼᱟ ᱦᱳᱭ ᱥᱮ ᱡᱮᱢᱚᱱ ᱞᱤᱧ ᱞᱟᱹᱭᱟ ᱡᱚᱛᱚ ᱠᱷᱚᱱ ᱞᱟᱹᱴᱩ ᱯᱚᱨᱚᱵᱽ ᱛᱟᱵᱚᱱ ᱟᱵᱚ ᱥᱟᱱᱛᱟᱲᱟᱜ ᱛᱚ ᱚᱱᱟ ᱫᱚ ᱱᱟᱦᱟᱜ ᱟᱵᱚ ᱵᱚᱱ ᱢᱮᱛᱟᱜᱼᱟ ᱦᱟᱹᱛᱤ ᱞᱮᱠᱟᱱ ᱯᱚᱨᱚᱵᱽ ᱡᱟᱦᱟᱸ ᱫᱚ ᱥᱚᱨᱦᱟᱭ ᱢᱮᱱᱛᱮᱵᱚᱱ ᱧᱩᱢ ᱛᱟᱦᱮᱱ ᱦᱳᱭ ᱥᱮ ᱾ ᱟᱨ ᱚᱱᱟ ᱠᱷᱚᱱ ᱛᱟᱭᱚᱢ ᱦᱩᱭᱮᱱ ᱛᱟᱵᱚᱱᱟ ᱡᱟᱦᱟᱸ ᱫᱚ ᱵᱟᱦᱟ ᱵᱚᱸᱜᱟ ᱵᱚᱱ ᱞᱟᱹᱭᱟ ᱡᱮᱢᱚᱱ ᱵᱟᱦᱟ ᱵᱚᱸᱜᱟ ᱵᱚᱱ ᱡᱚᱛᱚ ᱜᱮᱵᱚᱱ ᱢᱟᱱᱟᱣ ᱛᱟᱦᱮᱱᱟ ᱵᱟᱰᱟᱭ ᱜᱮᱭᱟᱵᱚᱱ ᱢᱤᱫᱴᱮᱡ ᱵᱟᱦᱟ ᱵᱚᱸᱜᱟ ᱦᱩᱭᱮᱱᱟ ᱢᱟᱜ ᱢᱚᱬᱮ ᱦᱩᱭᱮᱱᱟ ᱦᱳᱭ ᱥᱮ ᱾ ᱫᱟᱸᱥᱟᱭ ᱦᱩᱭᱱᱟ ᱢᱟᱱᱮ ᱟᱵᱚ ᱥᱟᱱᱛᱟᱲᱟᱜ ᱯᱚᱨᱚᱵᱽ ᱡᱟᱦᱟᱸ ᱡᱚᱛᱚᱠᱷᱚᱱ ᱢᱟᱲᱟᱝ ᱫᱚ ᱵᱚᱱ ᱞᱟᱹᱭ ᱛᱟᱦᱮᱱᱟ ᱥᱚᱦᱨᱟᱭ ᱜᱮ ᱦᱳᱭ ᱥᱮ
ᱦᱳᱭ ᱦᱳᱭ
ᱟᱨ ᱡᱩᱫᱤ ᱥᱚᱦᱚᱨᱟᱭ ᱞᱤᱧ ᱞᱟᱹᱭᱟ ᱛᱚ ᱱᱟᱦᱟᱜ ᱟᱞᱮ ᱥᱮᱱ ᱫᱚ ᱥᱚᱦᱚᱨᱟᱭ ᱫᱚ ᱢᱚᱬᱮ ᱥᱤᱧ ᱢᱚᱬᱮ ᱧᱤᱫᱟᱹ ᱞᱮ ᱢᱟᱱᱟᱣ
ᱟᱪᱪᱷᱟ ᱟᱪᱪᱷᱟ ᱦᱳᱭ
ᱦᱳᱭ ᱯᱳᱭᱞᱳ ᱫᱤᱱ ᱞᱮ ᱢᱮᱛᱟᱜ ᱛᱟᱦᱮᱱ ᱩᱢ ᱢᱟᱦᱟ ᱡᱟᱦᱟᱸ ᱫᱚ ᱱᱟᱦᱟᱜ ᱮᱱᱦᱤᱞᱳᱜ ᱛᱳ ᱟᱸᱜ ᱢᱟᱱᱮ ᱩᱢ ᱠᱟᱛᱮᱜ ᱜᱮ ᱱᱟᱦᱟᱜ ᱪᱚᱸᱫᱟ ᱵᱟᱥᱟᱝ ᱠᱚ ᱦᱩᱭᱩᱜᱼᱟ ᱟᱨ ᱮᱱᱦᱤᱞᱳᱜ ᱫᱚ ᱱᱟᱦᱟᱜ ᱟᱹᱭᱩᱵ ᱵᱮᱲᱟ ᱫᱚ ᱡᱟᱦᱟᱸ ᱜᱚᱴ ᱴᱟᱹᱸᱰᱤ ᱵᱚᱱ ᱞᱟᱹᱭᱟ ᱚᱸᱰᱮ ᱱᱟᱦᱟᱜ ᱜᱚᱴ ᱴᱟᱹᱸᱰᱤ ᱨᱮ ᱥᱤᱢ ᱠᱚ ᱵᱚᱸᱜᱟ ᱠᱚ ᱛᱟᱦᱮᱸ ᱦᱳᱭ ᱥᱮ ᱚᱸᱰᱮ ᱫᱚ ᱱᱟᱦᱟᱜ ᱠᱚᱲᱟ ᱦᱚᱯᱚᱱ ᱜᱮᱠᱚ ᱪᱟᱞᱟᱜ ᱛᱟᱦᱮᱱ ᱦᱳᱭ ᱥᱮ
ᱦᱳᱭ
ᱟᱨ ᱤᱱᱟᱹ ᱫᱚᱥᱟᱨ ᱦᱤᱞᱳᱜ ᱫᱚ ᱡᱟᱦᱟᱸ ᱵᱚᱱ ᱢᱮᱱᱟ ᱵᱚᱸᱜᱟᱜ ᱢᱟᱦᱟᱸ ᱮᱱ ᱦᱤᱞᱳᱜ ᱫᱚ ᱱᱟᱦᱟᱜ ᱵᱚᱸᱜᱟ ᱡᱤᱞ ᱩᱛᱩ ᱫᱟᱠᱟ ᱟᱨ ᱟᱯᱚᱱ ᱟᱯᱮᱱ ᱜᱷᱟᱨᱚᱡᱽ ᱨᱮᱵᱚᱱ ᱵᱚᱸᱜᱟᱜ ᱛᱟᱦᱮᱱ ᱦᱮᱸᱥᱮ ᱟᱨ ᱢᱤᱫᱴᱮᱱ ᱡᱤᱱᱤᱥ ᱟᱜ ᱞᱤᱧ ᱦᱤᱲᱤᱧᱟ ᱡᱟᱦᱟᱸ ᱫᱚ ᱩᱢ ᱦᱤᱞᱳᱜ ᱠᱷᱚᱱ ᱮᱛᱚᱦᱚᱵᱚᱜᱼᱟ ᱟᱞᱮᱥᱮᱱ ᱡᱟᱦᱟᱸ ᱠᱚ ᱞᱟᱹᱭ ᱟ ᱜᱟᱹᱭ ᱡᱟᱜᱟᱣ ᱦᱳᱭ ᱥᱮ
ᱦᱳᱭ
ᱡᱚᱠᱷᱚᱱ ᱜᱮ ᱱᱟᱦᱟᱜ ᱜᱚᱴ ᱴᱟᱹᱸᱰᱤ ᱠᱷᱚᱡ ᱱᱟᱭᱠᱮ ᱦᱟᱲᱟᱢ ᱠᱚ ᱨᱩ ᱨᱟᱠᱟᱵ ᱮᱭᱟ ᱥᱤᱢ ᱵᱤᱞᱤ ᱠᱚ ᱞᱮᱵᱮᱫ ᱦᱚᱪᱚ ᱵᱟᱲᱟ ᱠᱟᱛᱮᱜ ᱜᱟᱹᱭ ᱰᱟᱹᱝᱨᱤ ᱤᱱᱟᱹ ᱛᱟᱭᱚᱢ ᱱᱟᱦᱟᱜ ᱜᱟᱹᱭ ᱡᱟᱜᱟᱣ ᱡᱟᱦᱟ ᱮᱦᱚᱵᱚᱜ ᱠᱟᱱᱟ ᱚᱱᱟ ᱫᱚ ᱱᱟᱦᱟᱜ ᱢᱩᱪᱟᱹᱫ ᱫᱷᱟᱹᱨᱤᱡ ᱛᱟᱦᱮᱱᱟ ᱟᱞᱮ ᱥᱮᱱ ᱫᱚ ᱟᱨ ᱵᱚᱸᱜᱟ ᱫᱚᱥᱟᱨ ᱦᱤᱞᱳᱜ ᱫᱩᱞᱤᱧ ᱞᱟᱹᱭᱟ ᱠᱷᱩᱱᱴᱟᱹᱣ ᱟᱨ ᱡᱟᱦᱟ ᱫᱚ ᱰᱟᱹᱝᱨᱤ ᱠᱚ ᱠᱷᱩᱱᱴᱟᱹᱣ ᱠᱚᱣᱟ ᱟᱨ ᱚᱱᱟ ᱫᱚ ᱦᱤᱞᱳᱜ ᱫᱚᱞᱤᱧ ᱞᱟᱹᱭᱟ ᱡᱟᱞᱮ ᱞᱮ ᱢᱮᱱᱟ ᱡᱟ ᱡᱚᱢ ᱧᱩ ᱮᱱᱮᱡ ᱥᱮᱨᱮᱧ ᱡᱟᱞᱮ ᱦᱩᱭᱩᱜ ᱛᱟᱦᱮᱸᱱ ᱟᱨ ᱚᱱᱟ ᱫᱚᱥᱟᱨ ᱦᱤᱞᱳᱜ ᱞᱤᱧ ᱞᱟᱹᱭᱟ ᱛᱚ ᱮᱱᱦᱤᱞᱳᱜ ᱫᱚ ᱱᱟᱦᱟᱜ ᱞᱮ ᱢᱮᱛᱟᱜᱼᱟ ᱦᱟᱹᱠᱩ ᱠᱟᱴᱠᱚᱢ ᱦᱳᱭ ᱥᱮ
ᱦᱳᱭ
ᱥᱟᱠᱨᱟᱛ ᱦᱟᱹᱠᱩ ᱠᱟᱴᱠᱚᱢ ᱛᱚ ᱩᱢ ᱢᱟᱦᱟ ᱚᱱᱟ ᱫᱚᱥᱟᱨ ᱫᱚ ᱵᱚᱸᱜᱟ ᱢᱟᱦᱟ ᱤᱱᱟᱹ ᱛᱟᱭᱚᱢ ᱫᱚ ᱱᱟᱦᱟᱜ ᱠᱷᱩᱱᱴᱟᱹᱣ ᱢᱟᱦᱟ ᱤᱱᱟᱹ ᱫᱚ ᱤᱱᱟᱹ ᱛᱟᱭᱚᱢ ᱫᱚ ᱡᱟᱞᱮ ᱢᱟᱦᱟ ᱟᱨ ᱤᱱᱟᱹ ᱫᱚᱥᱟᱨ ᱦᱤᱞᱳᱜ ᱫᱚ ᱱᱟᱦᱟᱜ ᱡᱟᱦᱟᱸ ᱦᱟᱹᱠᱩ ᱠᱟᱴᱠᱚᱢ ᱥᱟᱠᱨᱟᱛ ᱞᱟᱹᱭ ᱛᱮᱞᱤᱧ ᱞᱟᱹᱭ ᱮᱱᱦᱤᱞᱳᱜ ᱫᱚ ᱦᱟᱜ ᱢᱩᱪᱟᱹᱫᱚᱜ ᱠᱟᱱᱟ ᱦᱳᱭᱥᱮ ᱟᱫᱚ ᱚᱱᱟ ᱵᱷᱤᱛ ᱵᱷᱤᱛᱤᱨ ᱨᱮᱱᱟᱝ ᱠᱟᱛᱷᱟ ᱞᱤᱧ ᱞᱟᱹᱭ ᱞᱮᱠᱷᱟᱡ ᱫᱚ ᱱᱟᱦᱟᱜ ᱟᱹᱰᱤᱜᱟᱱ ᱜᱮ ᱢᱮᱱᱟᱜᱼᱟ ᱟᱫᱚ ᱱᱟᱦᱟᱜ ᱡᱟᱦᱟᱸ ᱟᱥᱚᱞ ᱠᱟᱛᱷᱟ ᱠᱟᱱᱟ ᱚᱱᱟᱞᱤᱧ ᱞᱟᱹᱭᱠᱮᱜᱼᱟ ᱟ ᱟᱯᱮᱥᱮᱱ ᱚᱱᱛᱮ ᱪᱮᱫ ᱞᱮᱠᱟ ᱦᱩᱭᱩᱜ ᱛᱟᱦᱮᱸᱱ
ᱦᱳᱭ ᱟᱞᱮᱥᱮᱱ ᱦᱚᱸ ᱟᱵᱤᱱ ᱵᱤᱱ ᱢᱮᱱᱠᱮᱫ ᱞᱮᱠᱟ ᱢᱚᱬᱮ ᱥᱤᱧ ᱢᱚᱬᱮ ᱢᱟᱦᱟ ᱢᱟᱱᱟᱣ ᱦᱩᱭᱩᱜᱼᱟ ᱛᱚ ᱟᱞᱮ ᱥᱮᱱ ᱦᱚᱸ ᱚᱱᱠᱟᱜᱮ ᱢᱚᱬᱮ ᱥᱤᱧ ᱢᱚᱬᱮ ᱢᱟᱦᱟ ᱜᱮ ᱢᱟᱱᱟᱣᱟᱞᱮ ᱯᱳᱭᱞᱳ ᱫᱤᱱ ᱫᱚ ᱩᱢ ᱢᱟᱦᱟ ᱫᱚᱥᱟᱨ ᱫᱤᱱ ᱫᱚ ᱦᱟᱸᱜ ᱵᱚᱸᱜᱟ ᱢᱟᱦᱟ ᱛᱮᱥᱟᱨ ᱫᱤᱱ ᱫᱚ ᱥᱟᱹᱨᱫᱤ ᱟᱨ ᱟᱞᱮ ᱥᱮᱱ ᱫᱚ ᱦᱟᱸᱜ ᱱᱚᱝᱠᱟ ᱞᱮᱠᱟ ᱡᱮ ᱟᱞᱮ ᱫᱚ ᱵᱟᱨ ᱫᱤᱱ ᱞᱮ ᱠᱷᱩᱱᱴᱟᱹᱣ ᱠᱚᱣᱟ ᱦᱟᱸᱜ
ᱟᱪᱪᱷᱟ ᱟᱪᱪᱷᱟ
ᱦᱳᱭ ᱟᱨ ᱡᱟᱦᱟᱸ ᱢᱚᱬᱮ ᱢᱟᱦᱟ ᱦᱤᱞᱳᱜ ᱫᱚ ᱮᱱ ᱦᱤᱞᱳᱜ ᱫᱚ ᱦᱟᱸᱜ ᱡᱟᱞᱮ ᱢᱟᱦᱟᱞᱮ ᱢᱮᱛᱟᱜ ᱠᱟᱱᱟ ᱟᱨ ᱪᱮᱫ
ᱦᱳᱭ ᱟᱨ ᱞᱤᱧ ᱞᱟᱹᱭᱟ ᱚᱱᱟ ᱵᱟᱨᱫᱤᱱ ᱠᱷᱩᱱᱴᱟᱹᱣ ᱵᱮᱱ ᱞᱟᱹᱭ ᱠᱮᱜᱼᱟ ᱚᱱᱟ ᱦᱟᱜ ᱟᱞᱮ ᱮᱱ ᱫᱚ ᱟᱹᱞᱤᱧ ᱵᱟᱝᱞᱤᱧ ᱧᱮᱞ ᱵᱟᱲᱟ ᱟᱠᱟᱫᱟ ᱟᱫᱚ ᱚᱱᱟ ᱠᱟᱹᱴᱤᱡ ᱵᱮᱱ ᱞᱟᱹᱭᱟ ᱠᱤ ᱪᱮᱫ ᱞᱮᱠᱟ ᱦᱳᱭᱳᱜ ᱛᱟᱦᱮᱸᱱ
ᱟᱪᱪᱷᱟ ᱟᱪᱪᱷᱟ ᱦᱳᱭ ᱟᱞᱮᱥᱮᱱ ᱫᱚ ᱦᱟᱸᱜ ᱯᱳᱭᱞᱩ ᱡᱮ ᱩᱢ ᱩᱢ ᱢᱟᱦᱟ ᱯᱳᱭᱞᱳ ᱢᱟ ᱩᱢ ᱢᱟᱦᱟ ᱦᱩᱭᱩᱜ ᱠᱟᱱ ᱫᱚᱥᱟᱨ ᱢᱟ ᱵᱚᱸᱜᱟ ᱫᱚᱥᱟᱨ ᱥᱟᱹᱨᱫᱤ ᱢᱟᱦᱟ ᱮᱱ ᱦᱤᱞᱳᱜ ᱫᱚ ᱦᱟᱸᱜ ᱚᱱᱠᱟ ᱠᱷᱩᱱᱴᱟᱹᱣ ᱵᱟᱝ ᱦᱩᱭᱩᱜᱼᱟ ᱛᱳ ᱢᱤᱫᱵᱟᱨ ᱠᱚ ᱳᱸᱰᱳᱠ ᱠᱚᱜᱣᱟ ᱦᱟᱜ ᱰᱟᱝᱨᱟ ᱠᱚ ᱛᱟᱨ ᱫᱚᱥᱟᱨ ᱦᱤᱞᱳᱜ ᱫᱚ ᱦᱟᱜ ᱡᱟᱦᱟ ᱡᱟᱞᱮ ᱢᱟᱦᱟ ᱢᱟᱲᱟᱝ ᱦᱤᱞᱳᱜ ᱮᱱᱦᱤᱞᱳᱜ ᱫᱚ ᱦᱟᱜ ᱢᱟᱱᱮ ᱡᱟᱹᱥᱛᱤ ᱧᱚᱜ ᱦᱩᱭᱩᱜᱼᱟ ᱟᱨ ᱪᱮᱫ ᱮᱱ ᱦᱤᱞᱚᱜ ᱜᱮ ᱨᱟᱹᱥᱠᱟᱹ ᱡᱟᱠᱡᱚᱢᱚᱠ ᱧᱚᱜ ᱦᱩᱭᱩᱜᱼᱟ ᱰᱟᱝᱨᱟ ᱠᱚ ᱚᱰᱚᱠ ᱠᱚᱣᱟ ᱠᱚ ᱡᱟᱹᱥᱛᱤ ᱧᱚᱜ ᱮᱱᱦᱤᱞᱳᱜ ᱜᱮ ᱦᱟᱸᱜ ᱚᱱᱠᱟ ᱡᱟᱠ ᱡᱚᱢᱚᱠ ᱡᱚᱝ ᱢᱟᱱᱮ ᱠᱷᱩᱱᱴᱟᱹᱣ ᱫᱚ ᱦᱩᱭᱩᱜ-ᱟ ᱟᱨ ᱪᱮᱫ ᱟᱫᱚ ᱚᱱᱠᱟᱜᱮ ᱯᱟᱦᱤᱞ ᱢᱟᱦᱟ ᱚᱱᱠᱟ ᱠᱩᱞᱦᱤ ᱰᱟᱦᱟᱨ ᱠᱚᱫᱚ ᱰᱷᱟᱹᱞᱟᱹᱭ ᱵᱟᱝ ᱛᱟᱦᱮᱸ ᱠᱟᱱᱟ ᱛᱚᱵᱮ ᱮᱠᱷᱟᱱ ᱩᱱᱥᱩᱢᱚᱭ ᱫᱚ ᱯᱟᱹᱦᱤᱞ ᱧᱚᱜ ᱫᱚ ᱦᱟᱸᱜ ᱚᱱᱠᱟ ᱟᱨᱚ ᱡᱟᱹᱥᱛᱤ ᱧᱚᱜ ᱠᱩᱞᱤ ᱠᱩᱞᱤ ᱛᱮᱜᱮ ᱰᱟᱝᱨᱟ ᱠᱚ ᱚᱰᱚᱠᱮᱫ ᱠᱚ ᱛᱟᱦᱮᱱᱟᱠᱚ ᱰᱟᱝᱨᱟ ᱛᱮ ᱩᱱ ᱥᱚᱢᱟᱹᱭ ᱫᱚ ᱚᱱᱠᱟᱛᱮ ᱠᱷᱩᱱᱴᱟᱹᱣ ᱦᱩᱭᱩᱜ ᱠᱟᱱ ᱛᱟᱦᱮᱱᱟ ᱠᱩᱞᱦᱤ ᱠᱩᱞᱦᱤ ᱛᱮᱜᱮ ᱟᱨ ᱱᱮᱛᱟᱨ ᱢᱟ ᱦᱟᱸᱜ ᱰᱷᱟᱹᱞᱟᱭ ᱠᱟᱫᱟ ᱠᱚ ᱠᱷᱟᱱ ᱠᱩᱞᱦᱤ ᱠᱚᱫᱚ ᱵᱟᱝ ᱦᱩᱭᱩᱜ ᱠᱟᱱᱟ ᱠᱩᱞᱦᱤ ᱠᱚᱨᱮᱜ ᱫᱚ ᱠᱷᱩᱱᱴᱟᱹᱣ ᱠᱚᱫᱚ ᱟᱫᱚ ᱚᱱᱠᱟ ᱠᱩᱞᱦᱤ ᱢᱩᱪᱟᱹᱫ ᱠᱚᱨᱮᱫ ᱪᱷᱳᱴᱳ ᱠᱷᱟᱴᱳ ᱚᱱᱠᱟᱱᱟᱜ ᱢᱟᱴ ᱠᱚ ᱢᱮᱱᱟᱜ-ᱟ ᱟᱫᱚ ᱦᱟᱜ ᱯᱷᱟᱠᱟ ᱡᱟᱭᱜᱟ ᱠᱚ ᱢᱮᱱᱟᱜ ᱠᱟᱫᱟ ᱚᱱᱠᱟᱱ ᱡᱟᱭᱜᱟ ᱠᱚᱨᱮ ᱜᱮ ᱦᱟᱜ ᱰᱟᱝᱨᱤ ᱠᱚ ᱳᱰᱳᱝ ᱵᱟᱲᱟ ᱠᱟᱛᱮᱫ ᱜᱮ ᱠᱷᱩᱱᱴᱟᱹᱣ ᱫᱚ ᱦᱳᱭᱳᱜ-ᱟ ᱟᱨ ᱪᱮᱫ
ᱦᱳᱭ ᱦᱳᱭ
ᱟᱨ ᱱᱮᱛᱟᱨ ᱢᱟ ᱦᱟᱜ ᱚᱱᱠᱟ ᱢᱟ ᱰᱟᱝᱨᱤ ᱠᱟᱲᱟ ᱠᱚ ᱡᱟᱥᱛᱤ ᱯᱟᱹᱦᱤᱞ ᱞᱮᱠᱟ ᱫᱚ ᱵᱟᱠᱚ ᱧᱮᱞᱚᱜ ᱠᱟᱱᱟ ᱦᱟᱜ